ᱦᱮᱸ ᱜᱚᱢᱠᱮ ᱡᱚᱦᱟᱨ ᱜᱮ ᱾
ᱦᱮᱸ, ᱡᱚᱦᱟᱨ ᱜᱮ ᱜᱚᱝᱠᱮ᱾
ᱟᱫᱚ ᱪᱮᱫ ᱠᱚᱵᱮᱱ ᱪᱤᱠᱟᱹ ᱵᱟᱲᱟᱭ ᱮᱼᱟ?
ᱪᱮᱫ ᱫᱚ ᱵᱟᱝ ᱜᱚᱝᱠᱮ ᱫᱚᱢᱮ ᱫᱟᱜᱽ ᱮᱫᱟᱭ ᱥᱮᱛᱟᱜ ᱠᱷᱚᱱ ᱛᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾ ᱛᱟ ᱟᱹᱵᱤᱱ ᱫᱚ?
ᱟᱹᱞᱤᱧ ᱦᱚᱸ ᱱᱚᱼᱚᱭ ᱪᱟᱞᱟᱣ ᱱᱟ ᱞᱤᱧ ᱠᱟᱹᱡ ᱵᱟᱡᱟᱨ ᱥᱮᱱ ᱵᱟᱡᱟᱨ ᱥᱮᱱ ᱠᱷᱚᱱᱟᱜ ᱱᱚᱜᱼᱚᱭ ᱱᱤᱛ ᱜᱮᱞᱤᱧ ᱦᱮᱡ ᱮᱱᱛᱮ ᱱᱚᱜᱼᱚᱭ ᱦᱟᱯᱲᱟᱜ ᱨᱮᱞᱤᱧ ᱫᱩᱲᱩᱵ ᱦᱟᱛᱟᱲ ᱟᱠᱟᱱᱟ ᱱᱤᱥᱚᱜ ᱫᱚ᱾ ᱱᱚᱛᱮ ᱦᱚᱸ ᱮ ᱦᱮᱱᱟᱝ ᱠᱷᱚᱱᱟᱜ ᱜᱮ ᱫᱟᱜᱽ ᱫᱚᱭ ᱫᱟᱜᱮᱼᱮ ᱱᱤᱛᱚᱜ ᱠᱟᱹᱡ ᱮ ᱟᱹᱥᱩᱲ ᱧᱚᱜ ᱠᱟᱜ ᱛᱮ ᱚᱱᱟᱛᱮ ᱠᱟᱹᱡ ᱵᱟᱡᱟᱨ ᱥᱮᱱ ᱞᱤᱧ ᱪᱟᱞᱟᱣ ᱜᱚᱫ ᱞᱮᱱᱟ᱾
ᱟᱪᱪᱷᱟ, ᱟᱪᱪᱷᱟ᱾ ᱡᱚᱢ ᱵᱟᱲᱟ ᱠᱮᱫᱟᱵᱤᱱ ᱜᱚᱝᱠᱮ?
ᱦᱮᱸ ᱜᱚᱝᱠᱮ ᱱᱚᱜᱼᱚᱭ ᱥᱮᱛᱟᱜ ᱥᱮᱛᱟᱜ ᱦᱟᱸᱜ ᱞᱤᱧ ᱡᱚᱢᱟ ᱚᱱᱟ ᱫᱚᱤᱧ ᱡᱚᱢ ᱜᱚᱫ ᱠᱟᱜᱼᱟ᱾ ᱟᱨ ᱜᱚᱝᱠᱮ ᱟᱹᱵᱤᱱ ᱫᱚ?
ᱦᱮᱸ ᱱᱤᱛ ᱢᱟ ᱵᱟᱨᱚᱴᱟ ᱯᱟᱨᱚᱢᱮᱱᱟ ᱛᱚ ᱥᱮᱛᱟᱜ ᱮᱱᱟᱜ ᱡᱚᱢ ᱫᱚ ᱦᱮᱱᱟᱝ ᱨᱮᱜᱮ ᱦᱩᱭ ᱠᱟᱱᱟ᱾ ᱛᱚ ᱱᱤᱛᱚᱜ ᱦᱟᱸᱜ ᱛᱤᱠᱤᱱ ᱵᱮᱲᱟ ᱨᱮᱱᱟᱜ ᱡᱚᱢ ᱜᱮ ᱪᱤᱱᱛᱟᱹ ᱵᱷᱟᱵᱽᱱᱟ ᱦᱩᱭᱩᱜᱼᱟ᱾
ᱦᱳᱭ ᱜᱚᱢᱠᱮ, ᱜᱚᱝᱠᱮ ᱟᱫᱚ ᱚ ᱱᱚᱣᱟ ᱢᱤᱜᱴᱮᱱ ᱟ ᱟᱞᱤᱧ ᱢᱤᱜᱫᱮᱱ ᱴᱚᱯᱷᱤᱠᱥ ᱞᱤᱧ ᱞᱟᱹᱭᱮᱼᱟ ᱚᱱᱟ ᱤᱫᱤ ᱠᱟᱛᱮ ᱡᱩᱫᱤ ᱞᱤᱧ ᱜᱟᱨᱢᱟᱨᱟᱣ ᱧᱚᱜ ᱠᱮᱭᱟ ᱟᱹᱰᱤ ᱱᱟᱯᱟᱭ ᱠᱚᱜᱼᱟ᱾
ᱦᱮᱸ, ᱞᱟᱹᱭ ᱵᱤᱱ ᱥᱮ᱾
ᱞᱟᱹᱭ ᱮᱼᱟ ᱞᱤᱧ ᱟᱵᱚ ᱱᱚᱣᱟ ᱟ ᱥᱟᱱᱛᱟᱲ ᱦᱚᱲ ᱡᱟᱦᱟᱸ ᱛᱤᱱᱟᱹᱜ ᱜᱮ ᱦᱟᱸᱜ ᱢᱮᱱᱟᱜ ᱵᱚᱱᱟ᱾ ᱟᱵᱚ ᱱᱚᱣᱟ ᱡᱟᱹᱥᱛᱤ ᱜᱟᱱ ᱜᱮᱞᱤᱧ ᱧᱮᱞ ᱟᱠᱟᱜᱼᱟ ᱡᱮ ᱱᱚᱣᱟ ᱪᱟᱥᱼᱵᱟᱥ ᱜᱮᱛᱟᱵᱚᱱ ᱟᱵᱚᱣᱟᱜ ᱫᱚ ᱚ ᱢᱮᱱ ᱢᱮ ᱡᱚᱢ ᱧᱩ ᱨᱮᱱᱟᱜ ᱟᱥᱚᱞ ᱡᱟᱭᱜᱟ ᱮᱱᱛᱮ᱾
ᱦᱳᱭ᱾
ᱟᱫᱚ ᱟᱹᱞᱤᱧ ᱞᱤᱧ ᱞᱟᱹᱭ ᱟᱹᱞᱤᱧᱟᱜ ᱞᱟᱹᱭ ᱫᱚ ᱱᱚᱣᱟ ᱜᱮ ᱡᱮ ᱟᱵᱚ ᱡᱮ ᱪᱟᱥᱼᱵᱟᱥ ᱵᱟᱫᱛᱮ ᱡᱟᱦᱟᱸ ᱢᱤᱜᱴᱟᱝ ᱤᱱᱠᱟᱢ ᱥᱳᱨᱥ ᱢᱮᱱᱟᱜ ᱛᱟᱵᱚᱱᱟ᱾ ᱚᱱᱟ ᱠᱚᱫᱚ ᱪᱟᱥᱼᱵᱟᱥ ᱵᱟᱫᱛᱮ ᱟᱨ ᱪᱮᱜ ᱞᱮᱠᱟ ᱵᱷᱟᱵ ᱛᱮᱵᱚᱱ ᱤᱱᱠᱟᱢ ᱫᱟᱲᱮᱭᱟᱜᱼᱟ ᱚᱱᱟ ᱠᱟᱹᱡ ᱞᱟᱝ ᱜᱟᱞᱚᱪ ᱞᱮᱠᱷᱟᱱ ᱟᱹᱰᱤ ᱜᱮ ᱱᱟᱯᱟᱭ ᱠᱚᱜᱼᱟ᱾
ᱦᱮᱸ ᱜᱚᱝᱠᱮ ᱟᱹᱰᱤ ᱰᱤ ᱱᱟᱯᱟᱭ ᱥᱟᱛᱟᱢ ᱜᱮᱵᱤᱱ ᱞᱟᱹᱭ ᱠᱮᱜ ᱛᱟᱵᱚᱱᱟ᱾ ᱦᱮᱸ ᱥᱮ, ᱡᱮ ᱪᱟᱥᱼᱵᱟᱥ ᱥᱮ ᱵᱟᱫ ᱠᱟᱛᱮ ᱨᱮᱦᱚᱸ ᱟᱹᱰᱤ ᱜᱟᱱ ᱜᱮ ᱟᱭᱢᱟ ᱜᱟᱱ ᱜᱮ ᱤᱱᱠᱟᱢ ᱥᱳᱨᱥ ᱫᱚ ᱢᱮᱱᱟᱜ ᱠᱟᱜᱼᱟ᱾ ᱡᱮᱨᱠᱚᱢ ᱞᱟᱹᱭ ᱜᱟᱱᱚᱜᱼᱟ ᱪᱷᱳᱴᱳ ᱠᱷᱟᱴᱳ ᱵᱤᱡᱽᱱᱮᱥ ᱦᱚᱸ ᱠᱚᱨᱟᱣ ᱞᱮᱠᱷᱟᱱ ᱫᱚ ᱠᱤᱱᱛᱩ ᱚᱱᱟ ᱠᱷᱚᱱᱟᱜ ᱦᱚᱸ ᱱᱟᱯᱟᱭ ᱜᱮ ᱤᱱᱠᱟᱢᱚᱜᱼᱟ᱾ ᱵᱤᱡᱽᱱᱮᱥ ᱪᱮᱫᱟᱜ ᱵᱟᱝᱠᱷᱟᱱ ᱚᱞ ᱯᱟᱲᱦᱟᱣ ᱠᱟᱛᱮᱫ ᱪᱟᱹᱠᱨᱤ ᱠᱚ ᱧᱟᱢ ᱞᱮᱠᱷᱟᱱ ᱚᱱᱟ ᱦᱚᱸ ᱢᱤᱜᱴᱟᱝ ᱟᱹᱰᱤ ᱱᱟᱯᱟᱭ ᱥᱳᱨᱥ ᱠᱟᱱᱟ᱾ ᱥᱩᱫᱩ ᱪᱟᱥᱼᱵᱟᱥ ᱛᱮᱫᱚ ᱱᱮᱛᱟᱨ ᱠᱟᱨ ᱡᱩᱜᱽ ᱨᱮᱫᱚ ᱮᱠᱷᱮᱱ ᱡᱚᱢ ᱧᱩ ᱜᱮ ᱜᱟᱱᱚᱜᱼᱟ ᱞᱟᱡ ᱟᱥᱩᱞ ᱜᱮ ᱜᱟᱱᱚᱜᱼᱟ ᱜᱚᱢᱠᱮ ᱴᱷᱤᱠ ᱜᱮᱭᱟ᱾ ᱮᱱᱠᱷᱟᱱ ᱟᱨ ᱪᱮ ᱱᱟᱯᱟᱭ ᱱᱟᱯᱟᱭ ᱱᱚᱣᱟ ᱡᱩᱜᱽ ᱥᱟᱞᱟᱜ ᱮ ᱛᱟᱞ ᱢᱤᱞᱟᱹᱣ ᱞᱟᱹᱜᱤᱜ ᱛᱮ ᱮᱠᱷᱮᱱ ᱮᱠᱷᱮᱱ ᱪᱟᱥ ᱛᱮᱫᱚ ᱵᱟᱭ ᱜᱟᱱᱚᱜᱼᱟ᱾
ᱦᱳᱭ ᱜᱚᱝᱠᱮ ᱟᱫᱚ ᱚᱱᱟ ᱜᱮᱞᱤᱧ ᱞᱟᱹᱮᱼᱟ ᱟᱵᱚ ᱡᱟᱦᱟᱸ ᱤᱱᱠᱟᱢ ᱥᱳᱨᱥ ᱢᱮᱱᱟᱜᱼᱟ ᱮᱸ ᱢᱟᱲᱟᱝᱠᱟᱨ ᱫᱤᱱ ᱨᱮᱫᱚ ᱥᱮ ᱦᱟᱲᱟᱢ ᱦᱟᱯᱲᱟᱢ ᱫᱤᱱ ᱨᱮᱫᱚ ᱚᱱᱠᱟ ᱯᱩᱭᱥᱟ ᱠᱟᱹᱣᱰᱤ ᱠᱚᱫᱚ ᱵᱟᱝ ᱛᱟᱦᱮᱸ ᱠᱟᱱ ᱨᱮᱦᱚᱸ᱾ ᱟᱠᱚ ᱢᱚᱛᱚ ᱞᱟᱡ ᱟᱹᱥᱩᱞ ᱞᱮᱠᱟ ᱜᱮᱠᱚ ᱟᱸ ᱠᱟᱢ ᱠᱟᱡ ᱠᱟᱛᱮᱜ ᱦᱟᱸᱜ ᱠᱚ ᱛᱟᱦᱮᱸ ᱞᱮᱱᱟ ᱠᱤᱱᱛᱩ ᱱᱮᱛᱟᱨ ᱫᱚ ᱚᱱᱠᱟ ᱫᱚ ᱦᱟᱸᱜ ᱧᱮᱞ ᱞᱮᱠᱷᱟᱱ ᱢᱟ ᱵᱟᱝ ᱜᱟᱱᱚᱜ-ᱟ ᱥᱮ ᱡᱷᱚᱛᱚᱱᱟᱜ ᱡᱤᱱᱤᱥ ᱨᱮᱱᱟᱜ ᱜᱮ ᱫᱟᱢ ᱡᱟᱹᱥᱛᱤ ᱠᱟᱱᱟ᱾ ᱟᱨ ᱱᱮᱛᱟᱨ ᱡᱟᱦᱟᱸ ᱡᱮᱱᱟᱨᱮᱥᱚᱱ ᱦᱮᱡ ᱠᱟᱱᱟ ᱵᱟ ᱡᱟᱦᱟᱸ ᱡᱩᱜᱽ ᱦᱮᱡ ᱠᱟᱱᱟ ᱱᱚᱣᱟ ᱨᱮᱫᱚ ᱦᱟᱸᱜ, ᱱᱚᱝᱠᱟ ᱥᱚᱦᱚᱡ ᱛᱮ ᱡᱤᱵᱚᱱ ᱡᱟᱯᱚᱱ ᱫᱚ ᱞᱟᱹᱭ ᱞᱮᱠᱷᱟᱱ ᱫᱚ ᱦᱟᱸᱜ ᱵᱟᱝ ᱜᱟᱱᱚᱜ-ᱟ ᱥᱮ ᱪᱮᱫ᱾
ᱦᱳᱭ ᱜᱚᱢᱠᱮ,
ᱟᱫᱚ ᱚᱱᱟᱛᱮ ᱟᱹᱞᱤᱧ ᱞᱤᱧ ᱞᱟᱹᱭᱟ ᱱᱮᱛᱟᱨᱠᱟᱨ ᱫᱤᱱ ᱨᱮᱫᱚ ᱚᱱᱟ ᱪᱟᱥᱵᱟᱥ ᱫᱚ ᱦᱟᱸᱜ ᱩᱱᱟᱹᱝ ᱚᱱᱟ ᱫᱚ ᱦᱟᱸᱜ ᱢᱮᱱᱟᱜ ᱜᱮᱛᱟ ᱵᱚᱱᱟ ᱠᱤᱱᱛᱩ ᱚᱱᱟ ᱥᱟᱶ ᱥᱟᱶᱛᱮ ᱡᱩᱫᱤ ᱟᱨᱦᱚᱸ ᱟᱹᱵᱤᱱ ᱡᱮᱨᱚᱠᱚᱢ ᱵᱤᱱ ᱞᱟᱹᱭ ᱠᱮᱜ-ᱟ ᱦᱟᱸᱜ, ᱮᱸ ᱟᱹᱰᱤ ᱠᱤᱪᱷᱩ ᱚᱱᱟ ᱤᱱᱠᱟᱢ ᱨᱮᱱᱟᱜ ᱫᱚ ᱠᱟᱛᱷᱟ ᱦᱟᱸᱜ ᱵᱤᱱ ᱨᱟᱠᱟᱵ ᱠᱮᱜ-ᱟ ᱟᱫᱚ ᱚᱱᱟ ᱥᱟᱶ ᱥᱟᱶᱛᱮ ᱟᱹᱞᱤᱧ ᱦᱚᱸ ᱵᱟᱨᱭᱟ ᱜᱟᱱ ᱞᱤᱧ ᱞᱟᱹᱭᱮᱫ-ᱟ ᱡᱟᱦᱟᱸ ᱠᱚ ᱟᱵᱚ ᱚ ᱚᱱᱟ ᱠᱚᱵᱚᱱ ᱠᱚᱨᱟᱣ ᱞᱮᱠᱷᱟᱱ ᱫᱚ ᱵᱷᱟᱹᱜᱤ ᱵᱚᱱ ᱤᱱᱠᱟᱢ ᱫᱟᱲᱮᱭᱟᱜ-ᱟ ᱮᱱᱛᱮ
ᱦᱮᱸ,
ᱟᱫᱚ ᱟᱹᱞᱤᱧᱟᱜ ᱩᱭᱦᱟᱹᱨ ᱫᱤᱥᱟᱹ ᱞᱮᱠᱟᱛᱮ ᱡᱟᱦᱟᱸ ᱟᱹᱞᱤᱧ ᱩᱭᱦᱟᱹᱨ ᱛᱤᱭᱩᱜ ᱜᱚᱫ ᱟᱠᱟᱫ-ᱟ ᱚᱱᱟ ᱫᱚ ᱦᱩᱭᱩᱜ ᱠᱟᱱᱟ ᱟᱵᱚ ᱚ ᱪᱟᱹᱠᱨᱤ ᱵᱟᱹᱠᱨᱤ ᱢᱟ ᱚᱱᱟ ᱢᱟ ᱡᱟᱦᱟᱸᱭ ᱯᱟᱲᱦᱟᱣ ᱠᱚ ᱢᱮᱱᱟᱜ ᱛᱟᱠᱚᱣᱟ ᱥᱮ ᱡᱟᱦᱟᱸᱭ ᱠᱚ ᱯᱟᱲᱦᱟᱣ ᱧᱚᱜ ᱟᱠᱟᱱᱟ ᱩᱱᱠᱩ ᱠᱚ ᱞᱟᱹᱜᱤᱫ ᱜᱮ ᱦᱟᱸᱜ ᱚᱱᱟ ᱠᱚᱫᱚ ᱵᱷᱟᱜᱮᱭᱟ ᱮᱱᱛᱮ ᱥᱮ ᱜᱟᱱᱚᱜ-ᱟ ᱠᱤᱱᱛᱩ ᱡᱟᱦᱟᱸᱭ ᱠᱚ ᱵᱟᱵᱚ ᱯᱟᱲᱦᱟᱣ ᱦᱚᱪᱚ ᱠᱟᱱᱟ ᱩᱱᱠᱩ ᱞᱟᱹᱜᱤᱫ ᱦᱚᱸ ᱟᱭᱢᱟ ᱜᱮ ᱠᱟᱹᱢᱤ ᱠᱚᱫᱚ ᱦᱟᱸᱜ ᱢᱮᱱᱟᱜ-ᱟ᱾ ᱡᱮ ᱨᱚᱠᱚᱢ ᱱᱮᱛᱟᱨ ᱠᱟᱨ ᱫᱤᱱᱨᱮ ᱟᱯᱮ ᱚᱱᱛᱮ ᱫᱚ ᱱᱷᱟᱜ ᱱᱟᱢᱟᱞ ᱫᱤᱥᱚᱢ ᱵᱤᱱ ᱞᱟᱹᱭ ᱠᱮᱫᱮᱜ-ᱟ᱾ ᱟᱫᱚ ᱟᱞᱮ ᱱᱚᱛᱮ ᱫᱚ ᱡᱮᱨᱚᱠᱚᱢ ᱦᱟᱸᱜ ᱵᱤᱨ ᱫᱤᱥᱚᱢ ᱠᱟᱱᱟᱞᱮ ᱦᱟᱸᱜ ᱟᱞᱮ ᱫᱚ᱾
ᱦᱮᱸ,
ᱟᱫᱚ ᱟᱞᱮ ᱱᱚᱛᱮ ᱫᱚ ᱦᱟᱸᱜ- ᱥᱤᱛᱩᱝ ᱫᱤᱱ ᱫᱚ ᱦᱟᱸᱜ ᱚᱱᱟ ᱤᱱᱠᱟᱢ ᱥᱳᱨᱥ ᱞᱮᱠᱟ ᱛᱮᱫᱚ ᱥᱟᱠᱟᱢ ᱠᱚ ᱦᱟᱸᱜ ᱞᱮ ᱦᱮᱴᱮᱡᱟ ᱦᱟᱸᱜ ᱥᱟᱨᱡᱚᱢ ᱥᱟᱠᱟᱢ ᱠᱚ ᱮᱱᱛᱮ,
ᱟᱪᱪᱷᱟ ᱟᱪᱪᱷᱟ ᱾
ᱟᱫᱚ ᱡᱟᱦᱟᱸᱭ ᱠᱚ ᱦᱟᱸᱜ ᱵᱟᱠᱚ ᱠᱟᱹᱢᱤ ᱵᱟ ᱥᱮ ᱵᱟᱠᱚ ᱯᱟᱲᱦᱟᱣ ᱵᱟᱲᱟ ᱟᱠᱟᱱᱟ ᱩᱱᱠᱩ ᱫᱚ ᱱᱚᱣᱟ ᱠᱚ ᱫᱤᱠ ᱠᱷᱚᱱᱟᱜ ᱦᱚᱸ ᱤᱱᱠᱟᱢ ᱫᱚ ᱦᱟᱸᱜ ᱟᱹᱰᱤ ᱠᱟᱥᱟᱭ ᱠᱚ ᱠᱚᱨᱟᱣ ᱟᱞᱮ ᱱᱚᱛᱮ ᱫᱚ᱾
ᱟᱪᱪᱷᱟ ᱟᱪᱪᱷᱟ ᱚᱱᱟ ᱦᱚᱸ ᱱᱟᱯᱟᱭ ᱡᱤᱱᱤᱥ ᱜᱮ᱾ ᱠᱟᱱᱟ ᱡᱟᱦᱟᱸ ᱞᱮᱠᱟᱛᱮ ᱢᱚᱴᱟᱢᱩᱴᱤ ᱤᱱᱠᱟᱢ ᱫᱚ ᱫᱚᱨᱠᱟᱨ ᱠᱟᱱᱟ ᱾
ᱦᱳᱭ ᱦᱳᱭ ᱦᱳᱭ ᱾
ᱟᱨ ᱛᱟᱪᱷᱟᱲᱟ ᱡᱩᱫᱤ ᱡᱟᱦᱟᱸᱭ ᱠᱚ ᱚᱞᱚᱜ ᱯᱟᱲᱦᱟᱣ ᱦᱟᱞᱠᱟ ᱱᱤᱦᱟᱹᱛᱤ ᱫᱚ ᱛᱟᱦᱮᱸ ᱫᱚᱨᱠᱟᱨ ᱠᱟᱱᱟ ᱾
ᱟᱨ ᱱᱮᱛᱟᱨ ᱠᱟᱨ ᱡᱩᱜᱽ ᱱᱮᱛᱟᱨ ᱠᱟᱨ ᱡᱩᱜᱽ ᱨᱮᱫᱚ ᱵᱤᱥᱮᱥ ᱠᱚᱨᱮ ᱥᱮ ᱪᱮᱫ ᱾
ᱦᱳᱭ ᱜᱚᱝᱠᱮ? ᱟᱨ ᱚᱞᱚᱜ ᱯᱟᱲᱦᱟᱜ ᱵᱟᱝ ᱛᱟᱦᱮᱸᱱ ᱠᱷᱟᱱ ᱫᱚ ᱟᱹᱰᱤ ᱮᱸᱴᱠᱮᱴᱚᱬᱮ ᱨᱮᱠᱚ ᱧᱩᱨᱩᱜ ᱠᱟᱱᱟ ᱡᱮᱨᱚᱠᱚᱢ ᱱᱮᱛᱟᱨ ᱱᱟᱣᱟ ᱱᱟᱣᱟ ᱡᱚᱛᱚ ᱰᱚᱠᱚᱢᱮᱱᱴᱥ ᱴᱷᱤᱠ ᱦᱳᱭᱳᱜ ᱠᱟᱱ ᱛᱟᱠᱚᱣᱟ ᱵᱤᱵᱷᱤᱱᱱᱚ ᱡᱟᱦᱟᱱᱟᱜ ᱜᱮ ᱟᱹᱵᱤᱱ ᱠᱟᱥᱴ ᱥᱟᱨᱴᱤᱯᱷᱤᱠᱮᱴ ᱤᱫᱤ ᱠᱟᱛᱮᱫ ᱨᱮᱦᱚᱸ ᱪᱮᱫᱟᱜ ᱨᱮᱥᱚᱱ ᱠᱚ ᱤᱫᱤ ᱠᱟᱛᱮᱫ ᱪᱮᱫᱟᱜ ᱟᱫᱷᱟᱨ ᱠᱟᱨᱰ ᱠᱚ ᱤᱫᱤ ᱠᱟ ᱠᱟᱛᱮᱫ ᱪᱮᱫᱟᱜ ᱡᱚᱛᱚᱱᱟᱜ ᱨᱮᱜᱮ ᱚᱞᱚᱜ ᱯᱟᱲᱦᱟᱜ ᱵᱟᱝ ᱛᱟᱦᱮᱸ ᱞᱮᱱᱠᱷᱟᱱ ᱥᱮ ᱟᱹᱰᱤ ᱮᱸᱴᱠᱮᱴᱚᱬᱮ ᱨᱮ ᱦᱟᱱᱟ ᱨᱮᱱ ᱢᱳᱵᱟᱭᱤᱞ ᱱᱟᱢᱵᱟᱨ ᱞᱤᱝᱠ ᱛᱟᱦᱮᱸ ᱫᱚᱨᱠᱟᱨ ᱾ᱦᱟᱱᱟ ᱥᱟᱞᱟᱜ ᱟᱫᱷᱟᱨ ᱠᱟᱨᱰ ᱞᱤᱝᱠ ᱛᱟᱦᱮᱸ ᱫᱚᱨᱠᱟᱨ᱾ ᱚᱱᱟ ᱠᱚ ᱠᱷᱮᱛᱨᱮ ᱫᱚ ᱟᱹᱰᱤ ᱟᱹᱛᱩ ᱫᱤᱥᱚᱢ ᱨᱮᱱ ᱟᱵᱚ ᱥᱟᱱᱛᱟᱲ ᱜᱮ ᱵᱤᱥᱮᱥ ᱠᱟᱭᱛᱮ ᱟᱹᱰᱤ ᱠᱚ ᱦᱚᱨᱚᱵᱚᱨᱚᱜ ᱠᱟᱱᱟ ᱾
ᱦᱳᱭ ᱜᱚᱝᱠᱮ, ᱚᱱᱟᱛᱮ ᱮ ᱱᱮᱛᱟᱨ ᱠᱟᱨ ᱫᱤᱱ ᱨᱮᱫᱚ ᱱᱤᱡᱮᱨᱟᱜ ᱠᱟᱜᱚᱡ ᱯᱚᱛᱨᱚ ᱴᱷᱤᱠ ᱞᱮᱠᱟ ᱨᱮᱦᱚᱸ ᱱᱟᱥᱮᱱᱟᱜ ᱫᱚ ᱥᱤᱠᱷᱱᱟᱹᱛ ᱵᱟ ᱯᱟᱲᱦᱟᱣ ᱫᱚ ᱫᱚᱨᱠᱟᱨ ᱠᱟᱱ ᱜᱮᱭᱟ ᱾ ᱛᱤᱱᱟᱹᱝ ᱮᱸ ᱛᱤᱱᱟᱹᱝ ᱦᱚᱲᱟᱜ ᱵᱷᱚᱨᱥᱟ ᱵᱤᱱ ᱛᱟᱸᱦᱮᱱᱟ, ᱟᱨ ᱦᱚᱲ ᱦᱟᱸᱜ ᱥᱚᱵᱽ ᱥᱚᱢᱚᱭ ᱡᱮ ᱟᱢᱮ ᱜᱚᱲᱚᱣᱟᱢᱟ ᱥᱮ ᱮᱸ, ᱥᱟᱦᱟᱡᱡᱚ ᱢᱮᱭᱟ ᱚᱝᱠᱟ ᱫᱚ ᱦᱟᱸᱜ ᱵᱟᱝᱟ ᱥᱮ, ᱚᱲᱟᱜ ᱦᱚᱸ ᱦᱟᱸᱜ ᱟᱠᱷᱟ ᱜᱮ ᱢᱮᱱᱟᱜ-ᱟ᱾ ᱟᱫᱚ ᱚᱱᱟᱛᱮ ᱱᱤᱡᱮᱨᱟᱜ ᱞᱟᱹᱜᱤᱫ ᱫᱚ ᱱᱤᱡᱮ ᱜᱮ ᱠᱚᱨᱟᱣ ᱫᱚᱨᱠᱟᱨ ᱠᱟᱱᱟ ᱟᱨ ᱱᱤᱡᱮᱨᱟᱜ ᱞᱟᱹᱜᱤᱫ ᱫᱚ ᱱᱤᱡᱮ ᱦᱚᱸ ᱠᱟᱺᱡ ᱪᱩᱞᱩᱝ ᱥᱤᱠᱷᱱᱟᱹᱛ ᱥᱮ ᱯᱟᱲᱦᱟᱣ ᱫᱚ ᱞᱟᱹᱠᱛᱤᱭᱟᱱ ᱠᱟᱱ ᱜᱮᱭᱟ᱾
ᱦᱳᱭ ‌‌ᱜᱚᱝᱠᱮ᱾ ᱛᱟᱯᱚᱨ ᱜᱚᱝᱠᱮ ᱱᱮᱛᱟᱨ ᱡᱟᱦᱟᱸ ᱟᱨᱚ ᱧᱮᱞᱚᱜ ᱠᱟᱱᱟ ᱦᱮᱸᱥᱮ
ᱦᱮᱸ ᱜᱚᱝᱠᱮ ᱞᱟᱹᱭ ᱵᱤᱱ᱾
ᱟᱛᱩ ᱴᱚᱞᱟ ᱯᱟᱲᱟ ᱨᱮ ᱱᱮᱛᱟᱨ ᱦᱚᱸ ᱟᱸᱫᱷᱟ ᱯᱟᱹᱛᱭᱟᱹᱣ ᱟᱹᱰᱤ ᱵᱟᱹᱲᱛᱤ ᱜᱮᱭᱟ᱾ ᱵᱟᱝᱛᱮ
ᱦᱳᱭ ᱜᱚᱝᱠᱮ ᱢᱟ ᱦᱟᱸᱜ ᱞᱟᱹᱭ ᱵᱤᱱ ᱦᱟᱸᱜ ᱟᱹᱞᱤᱧ ᱤᱱᱟᱹ ᱵᱟᱨᱮᱛᱮ ᱡᱟᱦᱟᱸ ᱜᱮ ᱦᱟᱸᱜ ᱞᱤᱧ ᱞᱟᱹᱭᱮᱫ-ᱟ᱾
ᱡᱟᱦᱟᱸ ᱫᱚ ᱧᱮᱞᱚᱜ ᱠᱟᱱᱟ ᱠᱤᱪᱷᱩ ᱟᱹᱛᱩ ᱫᱤᱥᱚᱢ ᱠᱚᱨᱮ ᱞᱤᱧ ᱟᱸᱡᱚᱢ ᱵᱟᱲᱟᱭᱮᱫᱟ, ᱦᱮᱸ ᱥᱮ? ᱟᱸᱻ ᱟᱸᱫᱷᱟ ᱯᱟᱹᱛᱭᱟᱹᱣ ᱥᱟᱸᱣᱛᱮ
ᱱᱩᱠᱩ ᱰᱟᱹᱱ ᱡᱩᱜᱽᱱᱤ ᱵᱷᱩᱛ-ᱪᱩᱲᱤᱱ ᱱᱚᱣᱟ ᱠᱚ ᱤᱫᱤ ᱠᱟᱛᱮ ᱦᱚᱸ ᱱᱮᱛᱟᱨ ᱦᱚᱸᱠᱚ ᱯᱟᱹᱛᱭᱟᱹᱜ ᱠᱟᱱ ᱜᱮᱭᱟ᱾ ᱟᱨ ᱟᱹᱞᱤᱧ ᱡᱮᱴᱟ ᱨᱤᱥᱮᱱᱴ ᱞᱤᱧ ᱧᱮᱞ ᱠᱮᱫ ᱢᱤᱫᱴᱟᱝ ᱟᱛᱳ ᱨᱮ ᱢᱤᱫᱴᱟᱝ ᱦᱚᱲ ᱠᱚ ᱟᱭᱳ ᱦᱚᱲ ᱵᱤᱧ ᱠᱚ ᱡᱚᱴᱮᱫ ᱠᱮᱫᱮᱭᱟ ᱦᱮᱸ ᱥᱮ, ᱟᱫᱚ ᱩᱱᱤ ᱫᱚ ᱰᱟᱠᱛᱟᱨ ᱚᱲᱟᱜ ᱵᱟᱝ ᱤᱫᱤ ᱠᱟᱛᱮᱫ ᱢᱤᱫ ᱧᱤᱫᱟᱹ ᱠᱚ ᱫᱩᱲᱩᱵ ᱜᱤᱰᱤ ᱠᱟᱫᱮᱭᱟ ᱚᱡᱷᱟ ᱴᱷᱮᱱ᱾ᱚᱡᱷᱟᱭ ᱚᱝᱛᱮ ᱵᱤᱥ ᱮ ‌ᱟᱬᱜᱚᱭᱟ ᱚᱱᱟ ᱠᱤ ᱥᱚᱢᱵᱷᱚᱵ ᱠᱟᱱᱟ, ᱟᱹᱵᱤᱱ ᱪᱮᱫ ᱵᱤᱱ ᱢᱚᱱᱮᱭᱟ?
ᱦᱳᱭ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟᱢ ᱞᱟᱹᱭ ᱠᱮᱜ-ᱟ, ᱱᱚᱣᱟ ᱫᱚ ᱠᱷᱟᱹᱞᱤ ᱟᱯᱮ ᱚᱸᱰᱮ ᱫᱚ ᱵᱟᱝᱟ ᱜᱚᱝᱠᱮ ᱱᱚᱣᱟ ᱫᱚ ᱯᱚᱨ ᱯᱨᱚᱛᱮᱠᱴᱟ ᱡᱟᱭᱜᱟ ᱨᱮᱜᱮ ᱱᱚᱣᱟ ᱟᱸᱫᱷᱟ ᱯᱟᱹᱛᱭᱟᱹᱣ ᱫᱚ ᱦᱟᱸᱜ ᱢᱮᱱᱟᱜ ᱜᱮᱭᱟ᱾ ᱦᱮᱸ, ᱯᱨᱚᱛᱮᱠᱴᱟ ᱡᱟᱭᱜᱟ ᱨᱮᱜᱮᱞᱤᱧ ᱧᱮᱞ ᱠᱮᱜ-ᱟ, ᱡᱮ ᱟᱨ ᱱᱮᱛᱟᱨ ᱢᱟ ᱥᱳᱥᱟᱞ ᱢᱤᱰᱤᱭᱟ ᱡᱩᱜᱽ ᱠᱟᱱᱟ, ᱥᱮ ᱜᱚᱴᱟᱜ ᱜᱮ ᱱᱚᱣᱟ ᱯᱷᱳᱱ ᱠᱚᱨᱮ ᱦᱟᱸᱜ ᱟᱹᱞᱤᱧ ᱧᱮᱞ ᱪᱤᱭᱳᱜ ᱜᱮᱭᱟ᱾ ᱚᱱᱟ ᱰᱟᱹᱱ ᱡᱩᱜᱤᱱ ᱤᱫᱤ ᱠᱟᱛᱮᱫ ᱫᱚ ᱜᱚᱝᱠᱮ ᱟᱹᱰᱤ ᱜᱮ ᱮᱸᱻ, ᱟᱵᱚ ᱵᱤᱥᱮᱥ ᱠᱚᱨᱮ ᱞᱤᱧ ᱧᱮᱞᱮᱜ-ᱟ ᱱᱚᱣᱟ ᱫᱚ ᱥᱟᱱᱛᱟᱲ ᱥᱚᱢᱟᱡᱽ ᱨᱮᱜᱮ ᱡᱟᱹᱥᱛᱤ ᱱᱚᱣᱟ ᱫᱚ ᱦᱟᱸᱜ ᱟᱸᱫᱷᱟ ᱯᱟᱹᱛᱭᱟᱹᱣ ᱫᱚᱞᱤᱧ ᱧᱮᱞᱮᱜ-ᱟ ᱟᱨᱠᱤ᱾
ᱦᱳᱭ ᱜᱚᱝᱠᱮ ᱟᱵᱚ ᱥᱟᱱᱛᱟᱲ ᱜᱮ ᱟᱹᱰᱤ ᱢᱟᱨᱮ ᱦᱚᱲ ᱛᱚ᱾ ᱛᱚ ᱢᱟᱞ ᱞᱟᱦᱟᱛᱮ ᱪᱮᱫᱞᱮᱠᱟ ᱛᱟᱦᱮᱸ ᱠᱟᱱᱟ, ᱚᱞᱚᱜ ᱯᱟᱲᱦᱟᱣ ᱠᱷᱚᱱ ᱥᱮᱪᱮᱫ ᱵᱟᱝ ᱛᱟᱦᱮᱸ ᱠᱟᱱᱟ ᱥᱮ ᱥᱟᱭᱮᱱᱥ ᱨᱮᱱᱟᱜ ᱡᱩᱜᱽ ᱠᱚ ᱵᱟᱝ ᱛᱟᱦᱮᱸ ᱠᱟᱱᱟ᱾ ᱩᱱᱟᱹᱝ ᱡᱤᱱᱤᱥ ᱠᱚ ᱵᱟᱠᱚ ᱵᱟᱲᱟᱭ ᱛᱟᱦᱮᱸ ᱠᱟᱱᱟ ᱠᱚ, ᱩᱝᱠᱩ ᱫᱚ ᱟᱸᱫᱷᱟ ᱯᱟᱹᱛᱭᱟᱹᱣ ᱨᱮᱜᱮ ᱠᱚ ᱛᱟᱦᱮᱸ ᱠᱟᱱᱟ ᱛᱚ ᱱᱮᱛᱟᱨ ᱥᱟᱭᱮᱱᱥ ᱴᱤᱵᱷᱤ ᱡᱷᱚᱛᱚᱱᱟᱜ ᱜᱮᱵᱚ ᱵᱟᱲᱟᱭ ᱧᱟᱢ ᱮᱫᱟ ᱪᱮᱫ ᱛᱮ ᱪᱮᱫ ᱜᱷᱚᱴᱟᱜ ᱠᱟᱱᱟ ᱦᱮᱸ ᱥᱮ᱾ ᱛᱚ ᱚᱱᱟ ᱦᱤᱥᱟᱹᱵᱽ ᱛᱮ ᱢᱟᱹᱱᱢᱤ ᱠᱚᱫᱚ ᱥᱚᱪᱮᱛᱚᱱ ᱛᱟᱦᱮᱸ ᱫᱚᱨᱠᱟᱨ᱾ ᱥᱮᱪᱮᱫ ᱛᱟᱦᱮᱸ ᱫᱚᱨᱠᱟᱨ, ᱛᱚᱵᱮᱱᱟᱜ ᱢᱟᱹᱱᱢᱤ ᱡᱩᱫᱤ ᱥᱮᱪᱮᱫ ᱮ ᱛᱟᱸᱦᱮᱱᱟ, ᱛᱚᱵᱮᱱᱟ ᱛᱚ ᱩᱱᱤ ᱵᱟᱲᱟᱭ ᱧᱟᱢᱟ ᱡᱮ ᱵᱟᱝᱟ ᱵᱤᱧ ᱠᱚ ᱡᱚᱴᱮᱫ ᱠᱟᱫᱮᱭᱟ ᱱᱚᱣᱟ ᱨᱮᱱᱟᱜ ᱨᱟᱱ ᱩᱰᱩᱠ ᱠᱟᱱᱟ, ᱱᱩᱭ ᱫᱚ ᱦᱚᱸᱥᱯᱤᱴᱟᱞ ᱤᱫᱤ ᱞᱮᱠᱷᱟᱱ ᱜᱮ ᱵᱮᱥᱚᱜ-ᱟ᱾ ᱚᱡᱷᱟ ᱴᱷᱮᱱ ᱤᱫᱤ ᱞᱮᱠᱷᱟᱱ ᱫᱚ ᱵᱟᱝ᱾
ᱦᱳᱭ ᱦᱳᱭ ᱜᱚᱝᱠᱮ, ᱟᱹᱰᱤ ᱡᱚᱥᱷᱟᱛ ᱠᱟᱛᱷᱟ ᱜᱮᱵᱤᱱ ᱞᱟᱹᱭ ᱠᱮᱜ-ᱟ᱾ ᱟᱫᱚ ᱱᱚᱣᱟ ᱠᱚ ᱤᱫᱤ ᱠᱟᱛᱮᱜ ᱟᱹᱞᱤᱧ ᱦᱚᱞᱤᱧ ᱞᱟᱹᱭᱟ᱾ ᱡᱟᱦᱟᱸᱜᱮ ᱟᱵᱚ ᱥᱟᱱᱛᱟᱲ ᱦᱚᱲ ᱠᱚ ᱢᱮᱱᱟᱜ ᱵᱚᱱᱟ᱾ ᱡᱟᱛᱮ ᱱᱚᱣᱟ ᱠᱚᱫᱚ ᱯᱚᱨᱚᱵᱚᱨᱛᱤ ᱡᱩᱫᱤ ᱱᱚᱝᱠᱟ ᱡᱟᱦᱟᱱᱟᱜ ᱜᱷᱚᱴᱚᱱᱟ ᱠᱚ ᱜᱷᱚᱴᱟᱜ-ᱟ ᱟᱫᱚ ᱱᱚᱣᱟ ᱠᱚ ᱡᱟᱛᱮ ᱟᱞᱚᱵᱚᱱ ᱠᱚᱨᱟᱣ ᱢᱟ, ᱟᱵᱚ ᱡᱟᱛᱮ ᱟᱹᱛᱩ ᱫᱤᱥᱚᱢ ᱨᱮ ᱱᱚᱣᱟ ᱥᱤᱠᱷᱱᱟᱹᱛ ᱵᱚᱱ ᱮᱢᱟ ᱠᱚ ᱢᱟ ᱡᱮ, ᱱᱚᱣᱟ ᱠᱚ ᱡᱤᱱᱤᱥ ᱨᱮᱫᱚ ᱚᱡᱷᱟ ᱠᱚᱴᱷᱮᱱ ᱫᱚ ᱵᱟᱝ ᱪᱟᱞᱟᱣ ᱠᱟᱛᱮᱫ ᱰᱟᱭᱨᱮᱠᱴ ᱡᱩᱫᱤ ᱟᱵᱚ ᱜᱨᱟᱢᱤᱱ ᱦᱚᱸᱥᱯᱤᱴᱟᱞ ᱠᱤᱢᱵᱟ ᱯᱟᱥᱟᱯᱟᱥᱤ ᱨᱮ ᱡᱟᱦᱟᱸ ᱦᱟᱸᱜ ᱟᱵᱚ ᱦᱚᱥᱯᱤᱴᱟᱞ ᱢᱮᱱᱟᱜᱼᱟ ᱡᱟᱸᱦᱟ ᱞᱮᱠᱟᱱ ᱦᱚᱥᱯᱤᱴᱟᱞ ᱜᱮ ᱟᱥᱟ ᱠᱚᱨᱤ ᱱᱮᱛᱟᱨ ᱫᱚ ᱦᱟᱜ ᱯᱨᱚᱛᱛᱮᱠ ᱴᱟ ᱡᱟᱭᱜᱟ ᱨᱮᱜᱮ ᱱᱚᱣᱟ ᱠᱚᱨᱮᱱᱟᱜ ᱨᱟᱱ ᱫᱚ ᱯᱟᱞᱮᱫ ᱦᱟᱜ ᱠᱚ ᱫᱚᱦᱚᱭᱮᱫ ᱜᱮᱭᱟ ᱡᱩᱫᱤ ᱚᱱᱟᱜᱮ ᱚᱱᱟ ᱠᱚᱨᱮ ᱜᱮ ᱡᱩᱫᱤ ᱵᱚᱱ ᱤᱫᱤ ᱥᱮᱴᱮᱨ ᱠᱚᱣᱟ ᱱᱤᱨᱫᱤᱥᱴᱚ ᱢᱤᱫᱴᱮᱱ ᱴᱟᱭᱤᱢ ᱢᱟᱲᱟᱝ ᱨᱮ ᱛᱟᱞᱮ ᱫᱚ ᱚᱵᱚᱥᱥᱳᱭ ᱟᱵᱚ ᱥᱩᱥᱛᱚ ᱨᱩᱣᱟᱹᱲ ᱚᱜ ᱟᱭ ᱟᱨᱠᱤ
ᱮᱠᱫᱚᱢ ᱮᱠᱫᱚᱢ ᱚᱱᱠᱟ ᱡᱚᱛᱷᱟᱛ ᱠᱟᱛᱷᱟ ᱜᱮᱵᱤᱱ ᱢᱮᱱᱼᱟ ᱠᱟᱫᱟ. ᱟᱵᱤᱱ ᱦᱚᱸ᱾ ᱟᱫᱚ ᱥᱚᱢᱚᱭ ᱨᱮᱱᱟᱜ ᱢᱤᱫᱴᱮᱱ ᱵᱮᱯᱟᱨ ᱠᱟᱱᱟ ᱮᱠᱫᱚᱢ ᱡᱮ ᱡᱚᱴᱮᱫ ᱠᱮᱫᱮᱭᱟ ᱠᱚ ᱠᱤ ᱡᱟᱸᱦᱟ ᱱᱟᱜ ᱚᱻᱜᱷᱚᱴᱚᱱ ᱜᱷᱚᱴᱟᱣᱼᱱᱟ ᱨᱩᱣᱟᱹᱜ ᱠᱟᱱᱟ ᱦᱟᱹᱥᱩᱜ ᱠᱟᱱᱟ ᱱᱤᱛ ᱥᱚᱡᱷᱮ ᱤᱫᱤᱭᱮ ᱯᱮ ᱰᱟᱠᱛᱟᱨ ᱚᱲᱟᱜ ᱜᱮ, ᱦᱚᱥᱯᱤᱴᱟᱞ ᱜᱮᱯᱮ ᱤᱫᱤᱭᱮ ᱯᱮ᱾ ᱛᱚ ᱚᱱᱟ ᱫᱚ ᱟᱵᱚᱜᱮ ᱡᱮᱦᱚᱛᱩ ᱥᱤᱠᱷᱱᱟᱹᱛ ᱠᱚᱲᱟ ᱧᱚᱜ ᱠᱟᱱᱟ ᱵᱚ ᱛᱚ ᱟᱵᱚᱣᱟᱜ ᱫᱟᱭᱤᱠ ᱛᱚ ᱠᱟᱱᱟ᱾ ᱠᱚᱨᱛᱚᱵᱽ ᱠᱟᱱ ᱛᱟᱵᱚᱱᱟ᱾ ᱡᱮ ᱴᱚᱞᱟ ᱯᱟᱲᱟ ᱨᱮᱱ ᱥᱟᱱᱟᱢ ᱦᱚᱲ ᱠᱚᱜᱮ ᱥᱚᱪᱮᱛᱚᱱ ᱫᱚᱨᱠᱟᱨ ᱠᱟᱱᱟ ᱡᱮ ᱦᱤᱛᱚᱜ ᱨᱩᱣᱟᱹᱜ ᱦᱟᱹᱥᱩ ᱵᱟᱝᱠᱷᱟᱱ ᱵᱤᱧᱜᱮᱨ ᱥᱮ ᱡᱟᱦᱱᱟᱜ ᱨᱮᱜᱮ ᱟᱯᱮ ᱫᱚ ᱦᱚᱥᱯᱤᱴᱟᱞ ᱜᱮ ᱪᱟᱞᱟᱜ ᱯᱮ ᱥᱮ ᱚᱡᱷᱟ ᱠᱚᱴᱷᱮᱱ ᱫᱚ ᱟᱞᱚᱯᱮ ᱪᱟᱞᱟᱜᱼᱟ, ᱦᱮᱸᱥᱮ᱾
ᱦᱳᱭ ᱜᱚᱝᱠᱮ ᱱᱚᱣᱟ ᱠᱚ ᱥᱚᱢᱚᱥᱥᱟ ᱚᱱᱟ ᱵᱤᱧ ᱜᱮᱨ ᱠᱟᱛᱷᱟ ᱞᱟᱝ ᱞᱟᱹᱭ ᱠᱮᱜᱼᱟ ᱟᱨ ᱰᱟᱹᱱ ᱡᱩᱜᱤᱱ ᱤᱫᱤ ᱞᱮᱱᱠᱷᱟᱱ ᱦᱚᱸ ᱩᱲᱤᱜᱟᱱ ᱡᱟᱭᱜᱟ ᱨᱮ ᱮᱸ ᱟᱵᱚᱨᱤᱱ ᱟᱭᱳ ᱦᱚᱲ ᱠᱚᱥᱮ ᱮ ᱟᱵᱚ ᱨᱮᱱ ᱡᱟᱸᱦᱟᱭ ᱵᱚᱭᱚᱥᱠᱚ ᱵᱩᱲᱦᱤ ᱠᱚ ᱢᱮᱱᱟᱜ ᱠᱚᱣᱟ ᱦᱟᱸ ᱩᱱᱠᱩ ᱢᱟᱱᱮ ᱫᱟᱞ, ᱛᱚᱞ ᱟᱠᱟᱫ ᱠᱚᱣᱟ ᱠᱚ ᱥᱟᱶᱛᱮ ᱢᱤᱫᱴᱮᱱ ᱡᱟᱭᱜᱟ ᱨᱮ ᱜᱚᱝᱠᱮ ᱱᱚᱣᱟ ᱜᱚᱡ ᱜᱚᱯᱚᱡ ᱦᱚᱸ ᱦᱩᱭ ᱟᱠᱟᱱᱟ᱾
ᱦᱮᱸ ᱜᱚᱝᱠᱮ ᱱᱚᱣᱟ ᱠᱚᱫᱚ ᱟᱹᱰᱤ ᱜᱟᱱ ᱡᱟᱭᱜᱟ ᱨᱮᱜᱮ ᱦᱩᱭ ᱟᱠᱟᱱᱟ ᱟᱨ ᱦᱩᱭᱩᱜ ᱠᱟᱱ ᱜᱮᱭᱟ᱾
ᱦᱮᱸ
ᱛᱚ ᱚᱱᱟ ᱫᱚ ᱟᱸᱫᱷᱟ ᱯᱟᱹᱛᱭᱟᱹᱣ ᱟᱨ ᱚᱱᱮ ᱞᱤᱧ ᱞᱟᱹᱭ ᱠᱮᱫ ᱫᱚ ᱥᱮᱪᱮᱫ ᱨᱮᱱᱟᱜ ᱚᱵᱷᱟᱯ ᱠᱷᱟᱹᱛᱤᱨ ᱜᱮ ᱚᱱᱠᱟᱱᱟ᱾ ᱧᱮᱞᱵᱤᱱ ᱫᱤᱠᱩ ᱥᱮ ᱮᱴᱟᱜ ᱨᱮᱱ ᱦᱚᱲ ᱠᱚᱫᱚ ᱟᱭᱳ ᱦᱚᱲ ᱠᱚ ᱡᱟᱦᱟᱸᱭ ᱵᱤᱱ ᱞᱟᱹᱭ ᱠᱮᱜᱼᱟ ᱵᱚᱭᱚᱥᱠᱚ ᱦᱚᱲ ᱠᱚᱫᱚ ᱩᱱᱠᱩ ᱫᱚ ᱧᱮᱞ ᱵᱤᱱ ᱴᱟᱭᱤᱢ ᱨᱮ ᱡᱚᱢ ᱧᱩ ᱩᱱᱟᱹᱝ ᱠᱟᱹᱢᱤ ᱠᱟᱹᱥᱱᱤ ᱵᱟᱝ ᱩᱱᱠᱩ ᱫᱚ ᱚᱲᱟᱜ ᱠᱚᱨᱮ ᱜᱮ ᱠᱚ ᱛᱟᱸᱦᱮᱱᱟ ᱠᱚ ᱧᱮᱞ ᱠᱚᱣᱟᱵᱤᱱ ᱩᱱᱟᱹᱝ ᱫᱚ ᱦᱟᱸᱜ ᱵᱮᱥ ᱜᱮᱠᱚ ᱛᱟᱸᱦᱮᱱᱟ ᱩᱱᱠᱩ ᱫᱚ᱾ ᱦᱮᱸᱥᱮ ᱟᱨ ᱟᱵᱚ ᱥᱟᱱᱛᱟᱲ ᱫᱚ ᱪᱮᱫ ᱠᱟᱱᱟ ᱩᱱᱠᱩ ᱫᱚ ᱠᱟᱹᱢᱤ ᱠᱟᱹᱥᱱᱤ ᱦᱚᱲ ᱠᱟᱱᱟ ᱵᱚ ᱛᱚ᱾ ᱚᱱᱮ ᱧᱮᱞ ᱵᱤᱱ ᱵᱩᱲᱦᱤ ᱠᱟᱱ ᱨᱮᱸᱦᱚᱭ ᱱᱤᱛ ᱫᱚ ᱡᱟᱦᱟᱱᱟᱜ ᱵᱟᱝ ᱡᱟᱦᱟᱱᱟᱜ ᱠᱟᱹᱢᱤ ᱠᱟᱱ ᱜᱮᱭᱟ᱾ ᱚᱲᱟᱜ ᱫᱩᱟᱹᱨ ᱠᱚᱸᱦᱚ ᱩᱱᱟᱹᱝ ᱵᱟᱝ ᱱᱟᱯᱟᱭ ᱵᱟᱲᱟ ᱛᱟᱠᱚᱣᱟ᱾ ᱠᱚ ᱦᱚᱨᱚᱜ ᱞᱩᱜᱽᱲᱤ ᱵᱟᱸᱫᱮ ᱠᱚ ᱦᱚᱸ ᱞᱩᱜᱽᱲᱤ ᱱᱟᱯᱟᱭ ᱛᱟᱠᱚᱣᱟ᱾ ᱠᱟᱨᱚᱱ ᱛᱮ ᱩᱱᱠᱩ ᱫᱚ ᱩᱱᱟᱹᱝᱴᱟ ᱱᱤᱡᱮᱨ ᱡᱚᱛᱱᱚ ᱵᱟᱠᱚ ᱦᱟᱛᱟᱣᱟ ᱛᱚ ᱩᱱᱠᱩ ᱡᱚᱛᱚ ᱨᱮᱜᱮᱠᱚ ᱧᱮᱞᱚᱜᱼᱟᱠᱚ ᱴᱷᱤᱠ ᱜᱮᱭᱟ ᱛᱚ ᱚᱱᱟ ᱦᱤᱥᱟᱹᱵ ᱛᱮ ᱟᱛᱳ ᱠᱚᱨᱮ. ᱵᱤᱱ ᱧᱮᱞ ᱧᱟᱢ ᱠᱚᱣᱟ ᱡᱟᱦᱟᱸᱭ ᱠᱚ ᱠᱟᱹᱴᱤᱡ ᱚᱱᱠᱟ ᱧᱚᱜ ᱠᱚ ᱧᱮᱞᱚᱜᱼᱟ ᱠᱚ ᱛᱚ ᱩᱱᱤ ᱜᱮ ᱠᱚ ᱫᱳᱥᱮᱭᱟ ᱡᱟᱸᱦᱟᱭ ᱨᱩᱣᱟᱹᱜ ᱠᱟᱱ ᱨᱮᱸᱦᱚᱭ ᱫᱳᱥᱮᱭᱟᱠᱚ ᱡᱮ ᱩᱱᱤᱜᱮ ᱡᱮ ᱩᱱᱤᱜᱮ ᱡᱚᱢᱮᱫ ᱵᱚᱱᱟᱭ
ᱦᱳᱭ ᱜᱚᱢᱠᱮ ᱦᱚᱭ ᱱᱚᱣᱟ ᱫᱚ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱮᱜᱼᱟ᱾ ᱱᱚᱣᱟ ᱠᱚᱫᱚ ᱟᱹᱛᱩ ᱫᱤᱥᱚᱢ ᱨᱮ ᱟᱹᱞᱤᱧ ᱦᱚᱸᱞᱤᱧ ᱟᱸᱡᱚᱢ ᱵᱟᱲᱟ ᱠᱟᱜᱼᱟ᱾ ᱢᱟᱲᱟᱝᱠᱟᱨ ᱫᱤᱱ ᱨᱮ ᱟᱨ ᱱᱮᱛᱟᱨ ᱦᱚᱸ ᱢᱤᱫᱴᱮᱱ ᱡᱟᱭᱜᱟ ᱨᱮᱫᱚ ᱦᱩᱭᱩᱜ ᱠᱟᱱ ᱜᱮᱭᱟ᱾ ᱱᱚᱣᱟ ᱠᱚ ᱫᱚ ᱡᱟᱸᱦᱟᱭ ᱡᱟᱶᱟᱭ ᱠᱚᱭ ᱜᱚᱡ ᱵᱟᱹᱜᱤ ᱠᱟᱣᱫᱮᱭᱟ ᱟᱡ ᱱᱤᱡᱮᱨ ᱢᱚᱛᱚ ᱢᱮᱱᱟᱭᱟ ᱮᱠᱞᱟ ᱚᱲᱟᱜ ᱨᱮ ᱚᱠᱚᱭ ᱦᱚᱸ ᱜᱤᱫᱟᱹᱨ ᱯᱤᱫᱟᱹᱨ ᱵᱟᱹᱱᱩᱜ ᱠᱚᱛᱟ ᱠᱚᱣᱟ ᱡᱟᱹᱥᱛᱤ ᱛᱤ ᱜᱮᱢ ᱧᱮᱞᱟ ᱚᱱᱮ ᱚᱱᱠᱟᱱ ᱵᱩᱲᱦᱤ ᱦᱚᱲ ᱠᱚᱜᱮ ᱡᱚ ᱡᱟᱹᱥᱛᱤ ᱫᱚᱠᱚ ᱫᱚᱥ ᱠᱚᱣᱟ ᱦᱟᱸᱜ
ᱦᱳᱭ ᱜᱚᱢᱠᱮ
ᱮ ᱧᱮᱞ ᱵᱤᱱ ᱡᱟᱸᱦᱟᱭ ᱦᱚᱲ ᱵᱷᱟᱜᱤ ᱥᱟᱡᱽᱜᱚᱡᱽ ᱥᱮ ᱞᱩᱜᱽᱲᱤ ᱞᱟᱯᱩ ᱦᱚᱨᱚᱜ ᱵᱟᱸᱫᱮᱭᱟᱭ, ᱚᱝᱠᱟᱱ ᱦᱚᱲ ᱠᱚᱫᱚ ᱦᱟᱸᱜ ᱟᱵᱚ ᱫᱚ ᱦᱟᱸᱜ ᱵᱟᱵᱚᱱ ᱧᱮᱞ ᱠᱚᱣᱟ᱾ ᱚᱠᱚᱭ ᱢᱟᱱᱮ ᱠᱟᱹᱡ ᱪᱩᱞᱩᱝ ᱮᱠᱞᱟ ᱢᱮᱱᱟᱭᱟ, ᱵᱚᱭᱚᱥᱠᱚ ᱠᱟᱱᱟᱭ ᱠᱤᱱᱵᱟ ᱪᱷᱤᱸᱫᱟᱹᱨ-ᱢᱤᱫᱟᱹᱨ ᱠᱟᱹᱡ ᱮ ᱛᱟᱦᱮᱸᱱᱟ, ᱚᱱᱚ ᱚᱱᱠᱟᱱ ᱦᱚᱲ ᱵᱚᱱ ᱫᱚᱥ ᱠᱚᱣᱟ ᱱᱚᱣᱟ ᱫᱚ ᱠᱤᱱᱛᱩ ᱥᱯᱚᱥᱴᱚ ᱵᱟᱲᱟᱭ ᱧᱟᱢᱚᱜ ᱠᱟᱱᱟ ᱡᱮ ᱱᱚᱣᱟ ᱫᱚ ᱮᱠᱪᱩᱭᱮᱞᱤ ᱟᱸᱫᱷᱟ ᱯᱟᱹᱛᱭᱟᱹᱣ ᱜᱮ ᱠᱟᱱᱟ᱾
ᱦᱳᱭ ᱜᱚᱝᱠᱮ ᱚᱱᱟ ᱫᱚ ᱟᱸᱫᱷᱟ ᱯᱟᱹᱛᱭᱟᱹᱣ ᱢᱟ ᱠᱟᱱ ᱜᱮᱭᱟ, ᱟᱨ ᱵᱟᱨ ᱵᱟᱨ ᱱᱚᱣᱟ ᱠᱚ ᱜᱟᱞᱚᱪ ᱨᱮᱫᱚ ᱡᱟᱦᱟᱸᱴᱟᱜ ᱨᱟᱠᱟᱵᱚᱜ ᱠᱟᱱᱟ ᱜᱚᱝᱠᱮ ᱱᱚᱣᱟ ᱫᱚ ᱠᱟᱱᱟ ᱥᱮᱪᱮᱫ ᱨᱮᱱᱟᱜ ᱚᱵᱷᱟᱵᱽ, ᱡᱟᱦᱟᱸ ᱟᱛᱳ ᱨᱮ ᱥᱮᱪᱮᱫ ᱨᱮᱱᱟᱜ ᱚᱵᱷᱟᱵᱽ ᱛᱟᱦᱮᱸᱱᱟ ᱥᱮ ᱚᱱᱟ ᱫᱚ ᱟᱸᱫᱷᱟ ᱯᱟᱹᱛᱭᱟᱹᱣ ᱠᱷᱚᱱ ᱮᱛᱚᱦᱚᱵ ᱠᱟᱛᱮᱫ ᱟᱨ ᱡᱮᱛᱮ ᱜᱩᱞᱟ ᱢᱮᱱᱟᱜ-ᱟ ᱱᱚᱝᱠᱟᱱ ᱠᱟᱢᱤ ᱦᱚᱨᱟ ᱠᱚ, ᱚᱱᱟ ᱠᱚ ᱜᱮᱠᱚ ᱠᱟᱢᱤᱭᱟ ᱠᱚ ᱡᱮᱨᱚᱠᱚᱢ ᱱᱮᱛᱟᱨ ᱥᱳᱥᱟᱞ ᱢᱤᱰᱤᱭᱟ ᱠᱚᱨᱮ ᱦᱚᱸ ᱵᱤᱱ ᱧᱮᱞ ᱵᱟᱲᱟᱭᱟ, ᱛᱮ ᱡᱟᱦᱟᱸᱭ ᱠᱚ ᱵᱟᱹᱲᱤᱡ ᱠᱚ ᱠᱟᱢᱤᱭᱮᱫᱟ ᱠᱚ ᱦᱮᱸ ᱥᱮ, ᱥᱟᱵᱮᱜ ᱠᱚᱣᱟ ᱠᱚ ᱠᱚᱲᱟ ᱠᱩᱲᱤ ᱠᱚ ᱡᱟᱦᱟᱸᱭ ᱠᱚ, ᱩᱝᱠᱩ ᱵᱤᱱ ᱧᱮᱞ ᱠᱚᱣᱟ ᱡᱮ ᱛᱚ ᱥᱳᱥᱟᱞ ᱢᱤᱰᱤᱭᱟ ᱨᱮᱠᱚ ᱵᱷᱟᱭᱨᱟᱞ ᱮᱜ ᱢᱟᱱᱮ ᱥᱟᱱᱛᱟᱲ ᱜᱮ ᱵᱤᱥᱮᱥ ᱠᱟᱭᱛᱮ᱾ ᱩᱝᱠᱩᱣᱟᱜ ᱜᱮ ᱡᱟᱹᱥᱛᱤ ᱵᱷᱟᱭᱨᱟᱞᱚᱜ ᱠᱟᱱᱟ ᱧᱮᱞ ᱵᱤᱱ ᱦᱚᱭᱛᱳ, ᱟᱵᱚ ᱥᱟᱱᱛᱟᱲ ᱠᱷᱚᱱᱟᱜ ᱦᱚᱸ ᱮᱴᱟᱜ ᱮᱴᱟᱜ ᱡᱟᱹᱛ ᱠᱚᱨᱮ ᱫᱚ ᱟᱹᱰᱤ ᱵᱟᱹᱲᱛᱤ ᱜᱷᱚᱴᱟᱜ ᱠᱟᱱᱟ ᱱᱚᱣᱟ ᱠᱚ, ᱛᱚ ᱧᱮᱞ ᱵᱤᱱ ᱠᱤᱱᱛᱩ ᱥᱳᱥᱟᱞ ᱢᱤᱰᱤᱭᱟ ᱨᱮᱫᱚ ᱠᱤᱱᱛᱩ ᱥᱟᱱᱛᱟᱲ ᱜᱮ ᱴᱨᱮᱱᱰ ᱨᱮ ᱢᱮᱱᱟᱜ ᱠᱚᱣᱟ᱾
ᱦᱮᱸ ᱜᱚᱝᱠᱮ᱾ ᱟᱵᱚ ᱱᱚᱣᱟ ᱠᱚᱫᱚ ᱱᱤᱡᱮᱨᱟᱜ ᱦᱚᱸ ᱟᱹᱰᱤ ᱢᱟᱨᱟᱝ ᱵᱷᱩᱞ ᱢᱮᱱᱟᱜ ᱛᱟᱵᱚᱱᱟ ᱡᱮ ᱡᱟᱦᱟᱸᱱ ᱡᱤᱱᱤᱥ ᱜᱮ ᱮᱸ ᱵᱚᱱ ᱧᱮᱞ ᱛᱤᱭᱩᱜ ᱜᱚᱫ ᱠᱮᱭᱟ, ᱚᱱᱟ ᱜᱮᱵᱚᱱ ᱥᱳᱥᱟᱞ ᱢᱤᱰᱤᱭᱟ ᱨᱮᱵᱚᱱ